ᱦᱮᱞᱳ
ᱦᱳᱭ ᱢᱮᱱᱮᱜᱼᱟ ᱞᱤᱧ ᱨᱚᱲ ᱵᱤᱱ ᱟᱸᱡᱚᱢ ᱧᱟᱢᱮᱜᱼᱟ ᱛᱚ?
ᱦᱮᱸ ᱟᱸᱡᱚᱢ ᱧᱟᱢᱮᱜ ᱢᱮᱜ ᱤᱧ᱾
ᱱᱟᱯᱟᱭ ᱠᱟᱛᱷᱟ᱾
ᱦᱳᱭ
ᱟᱫᱚ ᱢᱮᱱᱮᱜᱼᱟ ᱞᱤᱧ ᱛᱮᱦᱮᱧ ᱱᱤᱛᱚᱜ ᱫᱚ ᱦᱟᱸᱜ ᱟᱵᱚᱣᱟᱜ ᱯᱟᱨᱟᱵᱽ ᱠᱚ ᱤᱫᱤ ᱠᱟᱛᱮᱜ ᱜᱟᱞᱢᱟᱨᱟᱣ ᱞᱮᱱᱠᱷᱟᱱ ᱫᱚ ᱪᱮᱜ ᱞᱮᱠᱟ ᱜᱟᱱ ᱠᱚᱜ ᱠᱮᱭᱟ?
ᱦᱮᱸ ᱵᱷᱟᱜᱤ ᱜᱮ᱾
ᱟᱪᱪᱷᱟ ᱛᱟᱦᱞᱮ ᱚᱱᱠᱟ ᱚᱱᱠᱟ ᱫᱚ ᱛᱟᱦᱞᱮ ᱟᱯᱮ ᱚᱱᱛᱮ ᱫᱚ ᱪᱮᱜ ᱪᱮᱜ ᱯᱟᱨᱟᱵᱽ ᱠᱚᱯᱮ ᱢᱟᱱᱟᱣᱟ ᱠᱟᱹᱴᱤᱡ ᱡᱩᱫᱤ ᱵᱮᱱ ᱞᱟᱹᱭ ᱞᱮᱠᱷᱟᱱ?
ᱟᱞᱮ ᱥᱮᱱᱟᱜ ᱯᱚᱨᱚᱵᱽ ᱢᱮᱱᱛᱮ ᱫᱚ ᱳᱭ ᱵᱟᱦᱟ, ᱥᱚᱦᱨᱟᱭ᱾ ᱟᱨ ᱢᱤᱫᱴᱤᱡ ᱟᱛᱳ ᱨᱮ ᱢᱤᱫᱴᱮᱱ ᱯᱚᱨᱚᱵᱽ ᱦᱩᱭᱩᱜ ᱛᱟᱞᱮᱭᱟ᱾
ᱚ
ᱤᱱᱟᱹ ᱠᱚᱜᱮ ᱟᱨ ᱚᱱᱟ ᱠᱷᱚᱡ ᱵᱟᱲᱛᱤ ᱮᱴᱟᱜ ᱯᱚᱨᱚᱵᱽ ᱠᱚᱫᱚ ᱚᱱᱠᱟ ᱫᱚ ᱟᱨ ᱵᱟᱝ ᱵᱤᱥᱮᱥ ᱠᱚᱨᱮ ᱵᱟᱝ ᱢᱟᱱᱟᱣ ᱦᱩᱭᱩᱜᱼᱟ᱾
ᱟᱸ ᱛᱟᱦᱞᱮ ᱚᱱᱮ ᱵᱟᱦᱟ, ᱥᱚᱦᱨᱟᱭ ᱵᱤᱱ ᱞᱟᱹᱭ ᱠᱮᱫᱟ ᱛᱟᱦᱞᱮ ᱵᱟᱦᱟ, ᱥᱚᱦᱨᱟᱭ ᱫᱚ ᱪᱮᱫ ᱞᱮᱠᱟ ᱢᱟᱱᱮ ᱵᱟᱦᱟ ᱫᱚ ᱛᱤᱱᱟᱹᱜ ᱫᱤᱱ ᱯᱮ ᱢᱟᱱᱟᱣᱟ?
ᱵᱟᱦᱟ ᱫᱚ ᱱᱤᱛᱚᱜ ᱦᱤᱥᱟᱹᱵ ᱛᱮᱫᱚ ᱵᱟᱨ ᱫᱤᱱᱜᱮ ᱚᱱᱠᱟ ᱢᱟᱱᱟᱣ ᱢᱟᱱᱮ ᱵᱟᱨ ᱫᱤᱱᱜ ᱜᱮ ᱢᱟᱱᱟᱣ ᱦᱩᱭᱩᱜ ᱠᱟᱱᱟ᱾ ᱯᱮ ᱫᱤᱱ ᱢᱮᱱ ᱛᱮᱫᱚ ᱯᱮ ᱢᱟᱱᱮ ᱡᱮ ᱦᱤᱞᱳᱜ ᱩᱢ ᱤᱱᱟᱹ ᱦᱤᱞᱳᱜ ᱫᱚ ᱩᱢ ᱯᱷᱟᱨᱪᱟ ᱠᱟᱛᱮᱫ ᱡᱟᱦᱟᱸ ᱵᱚᱸᱜᱟ ᱵᱩᱨᱩᱜ ᱟᱵᱚᱱ᱾
ᱦᱳᱭ ᱦᱳᱭ
ᱟᱨ ᱥᱟᱹᱨᱫᱤ ᱢᱟᱦᱟ ᱦᱤᱞᱚᱜ ᱢᱟᱛᱚ ᱯᱤᱴᱷᱟᱹ ᱞᱟᱴᱷᱟ ᱦᱩᱭᱩᱜᱼᱟ ᱦᱚᱯᱚᱸᱨᱟ ᱡᱟᱢᱟᱭ ᱜᱚᱝᱠᱮ ᱠᱚᱠᱚ ᱦᱤᱡᱩᱜᱼᱟ᱾
ᱦᱳᱭ ᱦᱳᱭ
ᱯᱤᱴᱷᱟᱹ ᱞᱟᱴᱷᱟ ᱦᱩᱭᱩᱜᱼᱟ, ᱯᱤᱴᱷᱟᱹ ᱞᱟᱴᱷᱟ ᱦᱩᱭ ᱯᱚᱨᱮ ᱡᱚᱢ ᱵᱟᱲᱟ ᱠᱟᱛᱮᱫ ᱫᱚᱥᱟᱨ ᱦᱤᱞᱳᱜ ᱫᱚ ᱡᱟᱞᱮ ᱢᱟᱦᱟ᱾
ᱦᱮᱸ ᱦᱮᱸ
ᱡᱟᱞᱮ ᱢᱟᱦᱟ ᱦᱤᱞᱚᱜ ᱫᱚ ᱫᱟᱜ ᱠᱚ ᱫᱟᱜ ᱫᱩᱞ ᱦᱩᱭᱩᱜᱼᱟ ᱦᱩᱞᱤ ᱡᱟᱦᱟᱸ ᱫᱚᱵᱚᱱ ᱢᱮᱛᱟᱜ ᱠᱟᱱ ᱟᱞᱮ ᱥᱮᱫ ᱫᱚ ᱮᱠᱷᱚᱱᱳ ᱟᱨ ᱨᱚᱝ ᱠᱚᱫᱚ ᱵᱟᱝᱞᱮ ᱵᱟᱝᱞᱮ ᱵᱮᱵᱚᱦᱟᱨᱟ ᱟᱞᱮ ᱫᱚ ᱱᱤᱛᱚᱜ ᱱᱤᱛᱚᱜ ᱨᱮᱦᱚᱸ ᱫᱟᱜ ᱜᱮᱞᱮ ᱫᱩᱞ ᱡᱚᱱᱚᱜᱼᱟ
ᱦᱳᱭ ᱦᱳᱭ ᱟᱨ ᱟᱵᱚᱣᱟᱜ ᱢᱟ ᱚᱱᱟ ᱠᱟᱱ ᱜᱮᱭᱟ ᱟᱵᱚ ᱫᱚ ᱚᱱᱟ ᱨᱚᱝ ᱠᱚᱫᱚ ᱵᱟᱝ ᱠᱟᱱ ᱛᱟᱵᱚᱱ ᱟᱵᱚᱣᱟᱜ ᱢᱟ ᱚᱱᱟ ᱵᱮᱨᱮᱞ ᱫᱟᱜ ᱜᱮ ᱠᱟᱱᱟ
ᱦᱩᱸ ᱟᱞᱮ ᱥᱮᱫ ᱫᱚ ᱮᱠᱷᱱᱳ ᱵᱮᱨᱮᱞ ᱫᱟᱜ ᱜᱮᱞᱮ ᱫᱩᱞ ᱡᱚᱱᱚᱜᱼᱟ
ᱦᱳᱭ ᱦᱳᱭ ᱱᱟᱯᱟᱭ ᱠᱟᱛᱷᱟ ᱚᱱᱠᱟ ᱜᱮ ᱱᱟᱯᱟᱭᱚᱜᱼᱟ ᱟᱨ ᱪᱟ ᱠᱚ ᱞᱟᱹᱭᱟ ᱦᱮᱸ ᱞᱟᱹᱭ ᱵᱤᱱ
ᱟᱯᱮ ᱥᱮᱫ ᱫᱚᱞᱤᱧ ᱢᱮᱱᱫᱟ ᱪᱮᱫᱞᱮᱠᱟ
ᱟᱞᱮ ᱥᱮᱱ ᱦᱚᱸ ᱚᱱᱠᱟ ᱫᱚ ᱯᱚᱨᱚᱵᱽ ᱵᱚᱞᱛᱮ ᱫᱚ ᱢᱟᱱᱟᱣ ᱵᱟᱛᱟᱣ ᱦᱩᱭᱩᱜ ᱜᱮᱭᱟ ᱟᱹᱰᱤ ᱟᱭᱢᱟ ᱞᱮᱠᱟᱱ ᱯᱚᱨᱚᱵᱽ ᱠᱚ ᱢᱮᱱᱟᱜᱼᱟ ᱡᱮᱞᱮᱠᱟ ᱟᱵᱤᱱ ᱵᱤᱱ ᱞᱟᱹᱭ ᱠᱮᱫ ᱵᱟᱦᱟ ᱵᱚᱸᱜᱟ ᱚᱱᱟ ᱦᱚᱸ ᱢᱟᱱᱟᱣ ᱜᱮᱭᱟᱞᱮ ᱤᱱᱟᱹ ᱛᱟᱭᱚᱢ ᱥᱚᱦᱨᱟᱭ ᱚᱱᱟ ᱦᱚᱸᱞᱮ ᱢᱟᱱᱟᱣ ᱜᱮᱭᱟ ᱟᱨ ᱢᱤᱫᱴᱟᱱ ᱱᱟᱜ ᱟ ᱠᱟᱨᱟᱢ ᱚᱱᱟ ᱠᱚᱦᱚᱸᱞᱮ ᱢᱟᱱᱟᱣ ᱜᱮᱭᱟ
ᱦᱳᱭ
ᱟᱫᱚ ᱚᱱᱟᱠᱚ ᱢᱩᱫᱽᱨᱮ ᱡᱚᱛᱚᱠᱷᱚᱱ ᱨᱟᱹᱥᱠᱟᱹ ᱥᱟᱞᱟᱜ ᱫᱚ ᱚᱱᱮ ᱚᱱᱟ ᱵᱟᱦᱟ ᱟᱨ ᱥᱚᱦᱨᱟᱭ ᱜᱮ ᱟᱹᱰᱤ ᱡᱟᱸᱠ ᱡᱚᱢᱚᱠ ᱫᱚ ᱦᱩᱭᱩᱜ ᱛᱟᱞᱮᱭᱟ
ᱟᱨ ᱵᱟᱦᱟ ᱥᱚᱦᱨᱟᱭ ᱜᱮᱛᱟᱵᱚᱱ ᱟᱵᱚ ᱥᱟᱱᱛᱟᱲ ᱫᱚ ᱢᱟᱨᱟᱝ ᱯᱚᱨᱚᱵᱽ
ᱦᱳᱭ ᱦᱳᱭ
ᱯᱥ
ᱟᱪᱷᱟ ᱟᱹᱵᱤᱱ ᱵᱤᱱ ᱞᱟᱹᱭ ᱠᱮᱜᱼᱟ ᱛᱟᱦᱚᱞᱮ ᱵᱟᱦᱟᱨᱮ ᱫᱟᱜ ᱫᱩᱞ ᱠᱚᱵᱤᱱ ᱞᱟᱹᱭ ᱮᱫ ᱜᱮᱭᱟ ᱛᱟᱦᱚᱞᱮ ᱟᱨ ᱢᱤᱫᱴᱟᱝ ᱦᱟᱸᱜ ᱦᱩᱭᱩᱜ ᱫᱚ ᱚᱱᱮ ᱵᱟᱦᱟ ᱥᱮᱸᱫᱽᱨᱟ ᱠᱚ ᱪᱟᱞᱟᱜ ᱫᱚ ᱚᱱᱟ ᱫᱚ ᱛᱟᱦᱚᱞᱮ ᱟᱯᱮ ᱚᱱᱛᱮ ᱥᱮ ᱟᱯᱮ ᱟᱛᱩ ᱠᱚᱨᱮᱱ ᱫᱚ ᱪᱟᱞᱟᱣ ᱵᱟᱲᱟᱜ ᱜᱮᱭᱟ ᱠᱚ ᱥᱮ ᱵᱟᱝ
ᱵᱟᱦᱟ ᱥᱮᱸᱫᱽᱨᱟ ᱢᱟ ᱡᱮ ᱦᱤᱞᱳᱜ ᱫᱚᱵᱚᱱ ᱥᱟᱹᱨᱫᱤᱭᱟ ᱤᱱᱟᱹ ᱦᱤᱞᱳᱜ
ᱵᱟᱝᱜᱮ ᱡᱮ ᱦᱤᱞᱳᱜ ᱫᱟᱜ ᱫᱩᱞ ᱡᱚᱝ ᱟᱵᱚᱱ ᱢᱟᱱᱮ ᱡᱟᱞᱮ ᱦᱤᱞᱚᱜ
ᱦᱳᱭ ᱡᱟᱞᱮ ᱦᱤᱞᱚᱜ ᱵᱟᱦᱟ ᱥᱮᱸᱫᱽᱨᱟ ᱚᱱᱟ ᱫᱚ ᱵᱟᱝᱞᱤᱧ ᱵᱟᱝᱞᱤᱧ ᱚᱱᱟ ᱱᱤᱭᱤᱭᱟᱹ ᱫᱚ ᱠᱤᱪᱷᱩ ᱵᱟᱞᱤᱧ ᱵᱟᱲᱟᱭ ᱟᱠᱟᱫᱟ ᱱᱤᱛᱚᱜ ᱫᱷᱟᱹᱨᱤᱡ ᱨᱮᱦᱚᱸ
ᱟᱪᱷᱟ ᱦᱮᱸ ᱦᱩᱭ ᱫᱟᱲᱮᱭᱟᱜᱼᱟ ᱠᱤᱱᱛᱩ ᱟᱞᱮᱭᱟᱜ ᱴᱚᱴᱷᱟ ᱠᱚᱨᱮ ᱫᱚ ᱚᱱᱟ ᱫᱚ ᱟᱹᱰᱤ ᱡᱟᱹᱥᱛᱤ ᱜᱮ ᱢᱮᱱᱟᱜ ᱟᱥᱮ ᱢᱟᱱᱮ ᱚᱱᱟ ᱦᱚᱛᱮᱡ ᱛᱮ ᱠᱟᱹᱴᱤᱡ
ᱠᱩᱠᱞᱤ ᱞᱤᱧ ᱫᱚᱦᱚ ᱠᱮᱫᱟ
ᱟᱹᱞᱤᱧ ᱱᱚᱛᱮ ᱫᱚ ᱚᱱᱠᱟ ᱫᱚ ᱵᱟᱝᱞᱤᱧ ᱧᱮᱞ ᱵᱟᱲᱟ ᱦᱟᱠᱟᱫᱟ ᱵᱟᱝ ᱚᱱᱠᱟ ᱫᱚ ᱟᱨᱠᱤ ᱵᱟᱝ ᱦᱩᱭ ᱵᱟᱲᱟ ᱠᱟᱱᱟ ᱢᱟᱱᱮ ᱡᱟᱞᱮ ᱦᱤᱞᱳᱜ ᱡᱮ ᱦᱤᱞᱚᱜ ᱵᱚᱱ ᱢᱮᱛᱟᱜ ᱠᱟᱱᱟ ᱦᱳᱞᱤ ᱤᱱᱟᱹ ᱦᱤᱞᱳᱜ ᱫᱚ ᱚᱱᱮ ᱫᱟᱜ ᱠᱚᱠᱚ ᱫᱩᱞ ᱵᱟᱲᱟᱭᱮᱱ ᱜᱮ ᱦᱮᱸ ᱤᱱᱟᱹ ᱥᱩᱢᱩᱝ ᱜᱮ ᱛᱟᱨᱯᱚᱨᱮ ᱫᱟᱜ ᱫᱩᱞ ᱵᱟᱲᱟ ᱠᱟ ᱠᱟᱛᱮᱫ ᱚᱱᱟ ᱟᱹᱭᱩᱵ ᱵᱮᱨ ᱥᱮᱫ ᱫᱚ ᱟᱫᱚ ᱩᱱᱫᱚ ᱟᱫᱚ ᱚᱱᱟ ᱠᱚᱫᱚ ᱵᱚᱱᱫᱚᱭᱮᱱ ᱜᱮ
ᱦᱳᱭ ᱦᱳᱭ ᱟᱨᱦᱚᱸ ᱚᱱᱠᱟ ᱟᱞᱮ ᱥᱩᱨ ᱥᱩᱯᱩᱨ ᱜᱮ ᱚᱱᱠᱟ ᱟᱭᱢᱟ ᱴᱚᱴᱷᱟ ᱥᱮ ᱟᱭᱢᱟ ᱟᱹᱛᱩ ᱠᱚᱨᱮ ᱧᱮᱞ ᱦᱚᱸ ᱦᱩᱭ ᱠᱟᱱᱟ ᱡᱮ ᱡᱟᱦᱟᱸ ᱠᱚᱨᱮ ᱫᱚ ᱢᱟᱱᱮ ᱮᱸ ᱜᱚᱜᱚ ᱦᱚᱲ ᱠᱚ ᱡᱟᱦᱮᱨᱮ ᱠᱚ ᱵᱟᱝ ᱠᱚ ᱥᱮᱱ ᱦᱚᱪᱚ ᱟᱠᱚᱣᱟ ᱥᱮ ᱩᱱᱠᱩ ᱫᱚ ᱡᱟᱦᱟᱸ ᱡᱟᱦᱟᱸᱟᱹᱛᱩ ᱠᱚᱨᱮ ᱫᱚ ᱥᱮᱱᱚᱜ ᱢᱟᱱᱟ ᱜᱮᱭᱟ ᱡᱟᱦᱮᱨ ᱠᱚ ᱟᱫᱚ ᱚᱱᱟ ᱟᱯᱮ ᱴᱚᱴᱷᱟ ᱠᱚᱨᱮ
ᱫᱚᱵᱮᱱ ᱢᱮᱱ ᱫᱟ ᱢᱟᱱᱮ ᱡᱟᱞᱮ ᱦᱤᱞᱳᱜ ᱥᱮ
ᱵᱟᱝᱜᱮ ᱚᱱᱟ ᱫᱚᱜ ᱚᱱᱟ ᱥᱟᱨᱫᱤ ᱦᱤᱞᱳᱜ ᱡᱟᱦᱟᱸ ᱛᱤᱥ ᱦᱤᱞᱳ ᱡᱟᱦᱮᱨ ᱨᱮ ᱵᱚᱸᱜᱟ ᱵᱩᱨᱩᱳ ᱦᱩᱭᱩᱜ ᱫᱚ
ᱦᱳᱭ ᱢᱟᱱᱮ ᱥᱟᱨᱮᱫᱤ ᱦᱤᱞᱳᱜ ᱜᱮ ᱦᱮᱸ ᱥᱮ
ᱦᱳᱭ ᱦᱳᱭ
ᱟᱞᱮ ᱠᱚᱨᱮ ᱫᱚᱠᱚ ᱥᱮᱱᱚᱜ ᱜᱮᱭᱟ ᱟᱨ ᱡᱟᱦᱮᱨ ᱡᱟᱦᱮᱨ ᱨᱮᱜᱮ ᱛᱚ ᱮᱱᱮᱡ ᱦᱩᱭᱩᱜᱼᱟᱥᱮ ᱡᱟᱦᱮᱨ ᱵᱷᱤᱛᱤᱨ ᱨᱮᱜᱮ ᱮᱱᱮᱡ ᱟᱞᱮ ᱥᱚᱲᱮ ᱠᱚᱞᱮ ᱡᱚᱢᱟ ᱟᱞᱮ ᱥᱮᱫ ᱫᱚ ᱟᱨ ᱵᱚᱨᱚᱝ ᱥᱚᱦᱨᱟᱭ ᱠᱚᱨᱮ ᱟᱞᱮ ᱫᱚ, ᱥᱚᱦᱨᱟᱭ ᱨᱮᱫᱚ ᱵᱟᱝᱠᱚ ᱪᱟᱞᱟᱜᱼᱟ ᱜᱚᱜᱚ ᱦᱚᱲ ᱫᱚ ᱡᱟᱦᱮᱨ ᱫᱚ᱾
ᱦᱳᱭ ᱦᱳᱭ
ᱟᱨ ᱥᱚᱦᱚᱨᱟᱭ ᱨᱮᱫᱚ ᱵᱟᱵᱟ ᱦᱚᱲ ᱠᱚᱦᱚᱸ ᱡᱟᱦᱮᱨ ᱵᱷᱤᱛᱤᱨ ᱨᱮ ᱡᱟᱦᱟᱸ ᱚᱱᱮ ᱡᱮ ᱟᱫᱟᱭ ᱠᱚ ᱡᱟᱦᱟᱸ ᱪᱩᱨᱩᱩᱜ ᱪᱟᱣᱞᱮ ᱥᱤᱢ ᱵᱟᱝ?
ᱦᱳᱭ ᱦᱳᱭ
ᱚᱱᱟ ᱫᱚ ᱟᱞᱮᱥᱮᱫ ᱫᱚ ᱥᱚᱦᱨᱟᱭ ᱨᱮᱫᱚ ᱡᱟᱦᱮᱨ ᱵᱷᱤ ᱛᱤᱨ ᱨᱮᱫᱚ ᱵᱟᱠᱚ ᱤᱥᱤᱱᱟ ᱚᱱᱟ ᱫᱚ ᱡᱟᱦᱮᱨ ᱨᱮᱱᱟᱜ ᱤᱥᱤᱱᱟ ᱵᱟᱨᱦᱨᱮ ᱨᱮᱠᱚ ᱤᱥᱤᱱᱟ, ᱚᱸᱰᱮ ᱜᱮᱠᱚ ᱡᱚᱢ ᱤᱭᱟᱹ ᱠᱮᱫ ᱜᱮ ᱥᱩᱫᱩ ᱚᱱᱟ ᱫᱚ ᱵᱟᱵᱟ ᱦᱚᱲ ᱢᱚᱛᱚ ᱜᱮ᱾ ᱟᱨᱚ ᱢᱤᱫᱴᱮᱱ ᱱᱤᱭᱚᱢ ᱢᱮᱱᱟᱜ ᱛᱟᱞᱮᱭᱟ ᱥᱚᱦᱟᱭ ᱨᱮᱫᱚ ᱡᱟᱦᱟᱸ ᱫᱚᱵᱚᱱ ᱢᱮᱛᱟᱜ ᱠᱟᱱ ᱜᱚᱴ ᱯᱩᱡᱟᱹ᱾
ᱦᱳᱭ ᱦᱳᱭ
ᱦᱳᱭᱥᱮ ᱛᱟᱦᱚᱞᱮ ᱜᱚᱴ ᱯᱩᱡᱟᱹ ᱞᱟᱹᱜᱤᱫ ᱟᱞᱮᱫᱚ ᱢᱤᱫᱴᱤᱡ ᱢᱟᱱᱮ ᱚᱱᱟᱫᱚ ᱵᱷᱤᱱᱟ ᱨᱮ ᱢᱤᱫᱴᱤᱡ ᱴᱟᱨᱱᱤᱝ ᱢᱮᱱᱟᱜ ᱛᱟᱞᱮᱭᱟ᱾
ᱦᱮᱸ ᱦᱮᱸ
ᱚᱱᱟ ᱨᱮᱫᱚ ᱢᱟᱱᱮ ᱱᱚᱛᱮᱱᱟᱜ ᱱᱤᱭᱚᱢ ᱱᱚᱰᱮᱱᱟᱜ ᱢᱤᱫᱴᱤᱡ ᱱᱤᱭᱚᱢ ᱢᱮᱱᱟᱜ ᱛᱟᱞᱮᱭᱟ ᱡᱮ ᱚᱱᱛᱮ ᱫᱚ, ᱤᱭᱟᱹ ᱜᱟᱹᱭ ᱠᱚ ᱢᱤᱦᱩ ᱠᱚ ᱰᱟᱹᱟᱝᱨᱤ ᱠᱚ ᱡᱚᱛᱚ ᱚᱱᱛᱮ ᱜᱩᱯᱤ ᱠᱚ ᱤᱫᱤ ᱠᱟᱠᱚᱣᱟ ᱛᱚ,
ᱦᱮᱸ ᱦᱮᱸ
ᱯᱚᱨᱮ ᱚᱱᱟ ᱡᱟᱦᱟᱸ ᱜᱚᱴ ᱯᱩᱡᱟᱹ ᱴᱟᱹᱱᱰᱤᱞᱮ ᱢᱮᱛᱟᱜ ᱠᱟᱱᱟ ᱚᱱᱟᱨᱮ ᱢᱤᱫᱴᱤᱡ, ᱥᱤᱢᱟᱜ ᱵᱤᱞᱤ ᱠᱚ ᱫᱚᱦᱚᱭᱟ᱾
ᱟᱪᱪᱷᱟ
ᱦᱮᱸ ᱚᱱᱟ ᱥᱤᱢᱚᱜ ᱵᱤᱞᱤ ᱫᱚᱦᱚ ᱠᱟᱛᱮᱫ ᱮᱵᱟᱨ ᱡᱟᱦᱟᱸᱭ ᱨᱮᱱ ᱰᱟᱝᱨᱤ ᱜᱮ ᱚᱱᱟ ᱦᱚᱲ ᱨᱮᱱ ᱮᱱᱛᱮ, ᱚᱱᱟ ᱴᱟᱹᱲᱤ ᱠᱷᱚᱡ ᱡᱟᱦᱟᱸ ᱠᱚ ᱴᱟᱹᱲ ᱥᱮᱫ ᱡᱟᱦᱟᱸ ᱞᱮ ᱥᱮᱱᱚᱜᱼᱟ ᱦᱤᱡᱩᱜᱼᱟ ᱚᱱᱟ ᱦᱚᱨ ᱨᱮ,
ᱦᱮᱸ ᱦᱮᱸ
ᱟᱫᱚ ᱡᱟᱦᱟᱸᱭ ᱨᱮᱱ ᱰᱟᱝᱨᱤ ᱜᱮ ᱚᱱᱟᱭ ᱟᱫᱷᱲᱟᱭᱟ᱾
ᱦᱳᱭ
ᱩᱱᱤᱜᱮ ᱯᱮ ᱴᱩᱠᱩᱡ ᱦᱟᱱᱰᱤ ᱮᱢ ᱞᱟᱜᱟᱭᱮᱭᱟ ᱟᱛᱳ ᱦᱚᱲ, ᱚᱱᱠᱟ ᱢᱤᱫᱴᱤᱡ ᱢᱟᱱᱮ ᱱᱤᱭᱚᱢ ᱢᱮᱱᱟᱜ ᱛᱟᱞᱮᱭᱟ᱾
ᱦᱳᱭ ᱟᱫᱚ ᱱᱚᱣᱟ ᱱᱚᱣᱟ ᱠᱚᱫᱚ ᱦᱟᱸᱜ ᱟᱹᱞᱤᱧ ᱦᱚᱸ ᱟᱹᱰᱤ ᱢᱟᱱᱮ ᱟᱹᱰᱤ ᱫᱤᱱᱨᱮ ᱱᱚᱝᱠᱟᱞᱤᱧ ᱟᱸᱡᱚᱢ ᱵᱟᱲᱟ ᱟᱠᱟᱫ ᱛᱟᱦᱮᱱᱟ ᱟᱨᱚ ᱦᱟᱸᱜ ᱱᱚᱜᱼᱚᱭ ᱟᱹᱵᱤᱱᱟᱜ ᱢᱚᱪᱟ ᱪᱷᱟ ᱞᱤᱧ ᱟᱱᱡᱚᱢᱮᱫᱼᱟ, ᱛᱚᱵᱮ ᱟᱹᱞᱤᱧ ᱫᱚ ᱦᱟᱸᱜ ᱱᱚᱝᱠᱟ ᱫᱚ ᱦᱟᱸᱜ ᱵᱟᱝᱞᱤᱧ ᱟᱸᱡᱚᱢ ᱵᱟᱲᱟ ᱟᱠᱟᱜᱼᱟ ᱟᱞᱮ ᱥᱩᱨ ᱠᱚᱨᱮ ᱮᱱᱛᱮᱫ᱾
ᱦᱮᱸ ᱦᱮᱸ ᱟᱞᱤᱧ ᱦᱚᱸ ᱱᱚᱣᱟ ᱱᱤᱭᱚᱢ ᱫᱚ ᱯᱟᱹᱦᱤᱞ ᱫᱚ ᱵᱟᱝ ᱯᱟᱹᱦᱤᱞ ᱫᱚ ᱢᱮᱱᱛᱮᱫᱚ ᱟᱹᱞᱤᱧᱟᱜ ᱱᱟᱹᱭᱦᱟᱨ ᱥᱮᱫ ᱫᱚ ᱱᱚᱣᱟ ᱱᱤᱭᱚᱢ ᱫᱚ ᱵᱟᱹᱱᱩᱜᱼᱟ᱾
ᱦᱳᱭ
ᱦᱳᱭ ᱱᱚᱸᱰᱮ ᱦᱮᱡ ᱠᱟᱛᱮᱡ ᱜᱮ ᱢᱟᱱᱮ ᱟᱹᱞᱤᱧᱟᱜ ᱱᱚᱰᱮ ᱵᱟᱯᱞᱟ ᱦᱩᱭ ᱯᱚᱨᱮᱜᱮ ᱱᱚᱸᱰᱮᱱᱟᱜ ᱱᱤᱭᱚᱢ ᱞᱤᱧ ᱧᱮᱞ ᱮᱫᱟ, ᱱᱚᱜᱼᱚᱸᱭ ᱱᱚᱣᱟ ᱡᱤᱱᱤᱥ ᱫᱚ ᱢᱮᱱᱟᱠᱚ ᱱᱩᱠᱩ ᱫᱚ ᱯᱟᱹᱦᱤᱞ ᱠᱷᱚᱡ ᱜᱮ ᱢᱮᱱᱟᱜ ᱟᱠᱟᱫᱟ ᱚᱱᱟ, ᱦᱚᱛᱮᱜ ᱛᱮ ᱚᱱᱟ ᱱᱤᱭᱚᱢ ᱫᱚ ᱠᱚ ᱠᱚᱨᱟᱭ ᱜᱮᱭᱟ᱾
ᱦᱮᱸ ᱦᱮᱸ
ᱟᱨ ᱵᱟᱦᱟ ᱵᱚᱸᱜᱟ ᱨᱮᱫᱚ ᱡᱟᱦᱮᱨ ᱨᱮᱜᱮ ᱟᱹᱰᱤ ᱢᱚᱡᱽ ᱛᱮ ᱞᱟᱜᱟᱜ ᱛᱟᱞᱮᱭᱟ ᱢᱟᱱᱮ ᱵᱟᱦᱟᱨᱮ ᱮᱱᱮᱡ ᱮᱱᱮᱡ ᱥᱮᱨᱮᱧ ᱮᱛᱚ ᱪᱮᱦᱨᱟ ᱞᱟᱜᱟᱼᱟ ᱥᱮ ᱢᱟᱱᱮ ᱥᱚᱨᱦᱟᱭ ᱠᱷᱚᱡ ᱵᱟᱦᱟ ᱜᱮ ᱟᱹᱰᱤ ᱨᱟᱹᱥᱠᱟᱹ ᱟᱹᱭᱠᱟᱹᱜᱼᱟ, ᱢᱮ ᱥᱟᱹᱨᱫᱤ ᱦᱤᱞᱳᱜ ᱫᱚ᱾ ᱟᱨ ᱵᱟᱦᱟ ᱴᱟᱺᱰᱤ ᱨᱮ ᱮᱱᱮᱡ ᱠᱟᱛᱮ ᱥᱚᱲᱮ ᱠᱚ ᱡᱚᱢ ᱵᱟᱲᱟ ᱠᱟᱛᱮᱫ ᱛᱟᱯᱚᱨᱮ ᱡᱟᱦᱟᱸᱭ ᱢᱟᱺᱡᱷᱤ ᱱᱟᱭᱠᱮ ᱠᱚᱠᱚ ᱛᱟᱦᱮᱱᱟ, ᱡᱟᱦᱟᱸᱭ ᱚᱸᱰᱮ ᱠᱚ ᱯᱩᱡᱟᱹᱭ ᱛᱟᱵᱚᱱᱟ ᱡᱟᱦᱮᱨ ᱨᱮ᱾
ᱦᱮᱸ ᱦᱮᱸ
ᱩᱱᱠᱩ ᱠᱚᱢ ᱮᱱᱮᱡ ᱮᱱᱮᱡ ᱛᱮ ᱮᱱᱮᱡ ᱮᱱᱮᱡ ᱛᱮ ᱜᱚᱴᱟ ᱟᱛᱩ ᱞᱮ, ᱡᱟᱸᱜᱟ ᱟᱹᱨᱩᱵ ᱠᱟᱛᱮᱫ ᱵᱟᱦᱟ ᱩᱱᱠᱩ ᱠᱚ ᱢᱟᱱᱮ ᱯᱚᱨᱛᱮᱠᱴᱤ ᱦᱚᱲᱟᱜ ᱫᱩᱣᱟᱹᱨ ᱫᱩᱣᱟᱹᱨ ᱛᱮ ᱟᱹᱨᱩᱵ ᱠᱚᱣᱟᱞᱮ᱾
ᱦᱮᱸ ᱦᱮᱸ
ᱟᱨ ᱮᱱᱮᱡ-ᱮᱱᱮᱡ ᱛᱮ ᱟᱭᱟᱜ ᱚᱲᱟᱜ ᱛᱟᱨᱯᱚᱨᱮ ᱥᱮᱴᱮᱨ ᱠᱟᱫᱮ ᱜᱮ
ᱟᱨ ᱟᱭᱟᱜ ᱚᱲᱟᱜ ᱨᱮ ᱥᱮᱴᱮᱨ ᱠᱟᱛᱮ ᱦᱚᱸ ᱢᱤᱫ ᱧᱤᱫᱟᱹ ᱚᱱᱠᱟ ᱥᱮᱨᱮᱧ ᱠᱚ ᱦᱩᱭ ᱵᱟᱲᱟᱜᱼᱟ ᱟᱹᱰᱤ ᱢᱟᱱᱮ ᱵᱟᱦᱟ ᱵᱚᱸᱜᱟ ᱨᱮᱜᱮ ᱟᱹᱰᱤ ᱨᱟᱹᱥᱠᱟᱹ ᱟᱹᱭᱠᱟᱹᱜᱼᱟ ᱥᱚᱦᱨᱟᱭ ᱠᱷᱚᱡ ᱫᱚ
ᱟᱵᱮᱱ ᱴᱷᱮᱡ ᱫᱚ ᱪᱮᱫ ᱞᱮᱠᱟ ᱛᱟᱦᱚᱞᱮ ᱦᱩᱭᱩᱜᱼᱟ
ᱦᱚᱸ ᱦᱚᱸ ᱟᱞᱮ ᱥᱮᱫ ᱦᱚᱸ ᱦᱩᱭᱩᱜ ᱜᱮᱭᱟ ᱚᱱᱟ ᱵᱟᱦᱟ ᱟᱨ ᱥᱚᱦᱨᱟᱭ ᱫᱚ ᱟᱹᱰᱤ ᱡᱟᱠ ᱡᱚᱢᱚᱠ ᱜᱮ
ᱟᱹᱰᱤ ᱡᱟᱠ ᱡᱚᱢᱚᱠ ᱜᱮ ᱦᱳᱭ
ᱦᱳᱭ ᱛᱚᱵᱮ ᱟᱞᱮ ᱥᱮᱱ ᱫᱚ ᱦᱟᱸᱜ ᱚᱱᱮ ᱵᱟᱦᱟ ᱠᱷᱚᱱ ᱫᱚ ᱥᱚᱦᱨᱟᱭ ᱫᱚ ᱠᱟᱹᱴᱤᱡ ᱟᱨᱚ ᱵᱟᱹᱲᱛᱤ ᱧᱚᱜ ᱨᱟᱹᱥᱠᱟᱹ ᱥᱮ ᱡᱟᱠ ᱡᱚᱢᱚᱠ ᱧᱚᱜ ᱟᱹᱭᱠᱟᱹᱜᱼᱟ ᱥᱚᱦᱨᱟᱭ ᱨᱮᱫᱚ ᱵᱟᱦᱟ ᱦᱚᱸ ᱟᱹᱭᱠᱟᱹᱜ ᱜᱮᱭᱟ ᱟᱫᱚ ᱵᱟᱦᱟ ᱠᱷᱚᱱ ᱫᱚ ᱟᱨᱚ ᱡᱟᱹᱥᱛᱤ ᱥᱚᱦᱨᱟᱭ
ᱥᱚᱦᱨᱟᱭ ᱜᱮ ᱟᱯᱮ ᱫᱚ ᱡᱟᱹᱥᱛᱤ ᱯᱮ ᱟᱹᱭᱠᱟᱹᱭᱟ ᱦᱳᱭ ᱦᱳᱭ
ᱟᱨ ᱛᱟᱦᱚᱞᱮ ᱠᱟᱛᱷᱟ ᱨᱮᱠᱚ ᱞᱟᱹᱭ ᱠᱟᱜ ᱜᱮᱭᱟ ᱥᱚᱦᱨᱟᱭ ᱫᱚ ᱢᱚᱬᱮ ᱥᱤᱧ ᱢᱚᱬᱮ ᱧᱤᱫᱟᱹ ᱠᱚ
ᱦᱳᱭ
ᱢᱟᱱᱟᱣᱟ ᱢᱮᱱᱛᱮ ᱟᱫᱚ ᱟᱯᱮ ᱥᱮᱱ ᱫᱚ ᱚᱠᱟ ᱞᱮᱠᱟ
ᱟᱞᱮ ᱥᱮᱱ ᱫᱚ ᱢᱚᱬᱮ ᱥᱤᱧ ᱦᱮᱸ ᱢᱚᱬᱮ ᱥᱤᱧ ᱢᱚᱬᱮ ᱧᱤᱫᱟᱹ ᱜᱮ ᱢᱟᱱᱟᱣ ᱢᱟᱱᱟᱣ ᱫᱚ ᱠᱟᱱ ᱛᱟᱵᱚᱱ ᱜᱮᱭᱟ ᱛᱚᱵᱮ ᱱᱤᱛᱚᱜ ᱫᱚ ᱚᱱᱠᱟ ᱫᱚ ᱵᱟᱝ ᱢᱟᱱᱟᱜ ᱠᱟᱱᱟ ᱪᱤᱠᱟᱹᱛᱮ ᱢᱟᱱᱮ ᱱᱤᱛᱚᱜ ᱫᱚ ᱦᱚᱜᱼᱚᱸᱭ ᱱᱤᱛᱚᱜᱟᱜ ᱥᱚᱢᱚᱭ ᱦᱤᱥᱟᱹᱵ ᱛᱮᱫᱚᱞᱤᱧ ᱧᱮᱞ ᱫᱟ ᱢᱟᱱᱮ ᱮᱴᱟᱜ ᱤᱭᱟᱹ ᱠᱚᱨᱮ ᱦᱚᱸ ᱢᱟᱱᱮ ᱥᱩᱨ ᱯᱩᱨᱟᱹ ᱟᱹᱛᱩ ᱠᱚᱨᱮ ᱡᱟᱦᱟᱸ ᱛᱤᱱᱟᱹᱜ ᱦᱚᱯᱚᱱ ᱮᱨᱟ ᱡᱟᱶᱟᱭ ᱜᱚᱝᱠᱮ ᱛᱟᱠᱚ ᱢᱮᱱᱟᱜ ᱠᱚᱣᱟ ᱢᱟᱱᱮ ᱪᱮᱫ ᱞᱮᱠᱟ ᱯᱟᱲᱟᱜ ᱠᱟᱱᱟ ᱦᱚᱜᱼᱚᱸᱭ ᱡᱮ ᱫᱤᱥᱚᱢ ᱨᱮᱱᱟᱜ ᱯᱟᱲᱟᱜ ᱛᱟᱵᱚᱱᱟ ᱚᱱᱟ ᱠᱷᱚᱡ ᱢᱤᱫ ᱫᱤᱱ ᱵᱟᱨ ᱫᱤᱱ ᱢᱟᱱᱮ ᱡᱚᱛᱚ ᱠᱚᱨᱮᱱᱟᱜ ᱢᱤᱫ ᱥᱟᱶᱛᱮ ᱦᱩᱭᱩᱜ ᱠᱟᱱ ᱛᱮᱜᱮ ᱫᱚ ᱦᱚᱯᱚᱱ ᱮᱨᱟ ᱵᱟᱠᱚ ᱥᱮᱴᱮᱨ ᱫᱟᱲᱮᱜ ᱠᱟᱱᱟ ᱛᱟᱦᱚᱞᱮ ᱩᱱᱫᱚ ᱩᱱᱟᱹᱜ ᱜᱟᱱ ᱨᱟᱹᱥᱠᱟᱹ ᱛᱮᱫ ᱠᱟᱹᱴᱤᱡ ᱠᱚᱢᱚᱜ ᱠᱟᱱᱟ ᱟᱨ ᱵᱟᱦᱟ ᱥᱚᱦᱨᱟᱭ ᱫᱚ ᱯᱮᱲᱟ ᱠᱚ ᱦᱚᱯᱚᱱ ᱮᱨᱟ ᱡᱟᱶᱟᱭ ᱜᱚᱝᱠᱮ ᱛᱟᱠᱚ ᱡᱚᱛᱚ ᱠᱚ ᱥᱮᱴᱮᱨ ᱞᱮᱱᱠᱟᱡ ᱟᱹᱰᱤ ᱩᱱᱫᱚ ᱨᱟᱹᱥᱠᱟᱹ ᱦᱩᱭᱩᱜᱼᱟ ᱮᱱᱮᱡ ᱥᱮᱨᱮᱧ ᱠᱚᱦᱚᱸ ᱦᱮᱸ ᱵᱟᱝ ᱥᱮ
ᱦᱳᱭ ᱦᱳᱭ ᱦᱳᱭ
ᱟᱫᱚ ᱦᱚᱜᱼᱚᱸᱭ ᱢᱤᱫ ᱫᱤᱱ ᱜᱮ ᱢᱟᱱᱮ ᱢᱤᱫ ᱥᱟᱶᱛᱮ ᱦᱩᱭᱩᱜ ᱠᱟᱱ ᱛᱮᱫᱚ ᱢᱟᱱᱮ ᱢᱤᱫ ᱫᱤᱱ ᱛᱮᱫᱚ ᱵᱟᱝ ᱦᱩᱭᱩᱜ ᱦᱩᱭᱩᱜ ᱠᱟᱱ ᱛᱟᱵᱚᱱᱟ ᱚᱠᱚᱭ ᱫᱚ ᱵᱟᱨ ᱫᱤᱱᱮ ᱞᱟᱦᱟᱜ ᱠᱟᱱᱟᱭ ᱚᱠᱚᱭ ᱫᱚ ᱢᱤᱫ ᱫᱤᱱᱮ ᱯᱚᱨᱮᱜ ᱠᱟᱱᱟ ᱦᱚᱜᱼᱚᱸᱭ ᱱᱚᱝᱠᱟᱜ ᱠᱟᱱᱟ ᱟᱫᱚ ᱚᱱᱟ ᱦᱚᱛᱮᱡᱛᱮ ᱚᱠᱚᱭᱦᱚᱸ ᱱᱤᱡᱮᱨᱟᱜ ᱚᱲᱟᱜ ᱨᱮᱱᱟᱜ ᱵᱟᱹᱜᱤ ᱠᱟᱛᱮ ᱚᱸᱰᱮ ᱢᱤᱫᱴᱤᱡ ᱚᱲᱟᱜ ᱨᱮᱱ ᱠᱤᱢᱤᱱ ᱠᱚᱜᱼᱟᱭ ᱩᱱᱤ ᱛᱚ ᱟᱭᱟᱜ ᱚᱲᱟᱜ ᱨᱮ ᱵᱟᱹᱜᱤ ᱱᱤᱛᱮᱜ ᱫᱚ ᱵᱟᱵᱟ ᱚᱲᱟᱜ ᱫᱚ ᱵᱟᱭ ᱥᱮᱱ ᱫᱟᱲᱮᱭᱟᱜᱼᱟᱭ ᱥᱮ ᱟᱭᱟᱜ ᱚᱲᱟᱜ ᱨᱮᱦᱚᱸ ᱩᱱᱫᱚᱭ ᱢᱮᱱᱟ ᱯᱮᱲᱟ ᱠᱚ ᱦᱤᱡᱩᱜᱼᱟ ᱚᱱᱠᱟ ᱵᱤᱥᱚᱭ ᱥᱮᱭ ᱠᱷᱟᱹᱛᱤᱨ ᱛᱮ ᱱᱤᱛᱚᱜ ᱫᱚ ᱠᱟᱹᱴᱤᱡ ᱥᱚᱨᱦᱟᱭ ᱫᱚ ᱠᱟᱹᱴᱤᱡ ᱠᱚᱢᱚᱜ ᱠᱟᱱ ᱜᱮᱛᱟᱞᱮᱭᱟ ᱥᱚᱦᱨᱟᱭ ᱨᱮᱱᱟᱜ ᱨᱟᱹᱥᱠᱟᱹ ᱫᱚ ᱟᱨ ᱵᱟᱦᱟ ᱵᱚᱸᱜᱟ ᱨᱮᱫᱚ ᱡᱚᱛᱚ ᱜᱮᱠᱚ ᱥᱮᱴᱮᱨᱚᱜ ᱛᱟᱞᱮ ᱛᱮᱫᱚ ᱩᱱᱫᱚ ᱮᱠᱴᱩ ᱚᱱᱟ ᱛᱮ ᱢᱟᱱᱮ ᱵᱟᱦᱟ ᱥᱚᱦᱨᱟᱭ ᱠᱷᱚᱡ ᱵᱟᱦᱟ ᱨᱮᱱᱟᱜ ᱨᱟᱹᱥᱠᱟᱹ ᱜᱮ ᱰᱷᱮᱹᱨᱚᱜ ᱠᱟᱱ ᱛᱟᱞᱮᱭᱟ ᱟᱫᱚ ᱥᱤᱧ ᱫᱚ ᱱᱮᱛᱟᱨ ᱫᱚ ᱠᱩᱞᱦᱤ ᱫᱚ ᱵᱟᱝᱞᱮ ᱫᱟᱬᱟᱭᱮᱫᱟ ᱱᱮᱛᱟᱨ ᱫᱚ ᱳᱭ ᱵᱟᱨ ᱥᱤᱧ ᱜᱮᱞᱮ ᱫᱟᱬᱟᱭᱮᱫᱟ ᱵᱟᱨ ᱥᱤᱧ ᱢᱤᱫ ᱧᱤᱫᱟᱹ ᱵᱟᱨ ᱥᱤᱧ ᱜᱤ ᱚᱱᱟ ᱦᱚᱛᱮᱡᱛᱮ ᱵᱟᱠᱷᱟᱡ ᱫᱚ ᱥᱚᱨᱦᱟᱭ ᱜᱮ ᱢᱟᱨᱟᱝ ᱯᱚᱨᱚᱵᱽ ᱠᱟᱱ ᱛᱟᱵᱚᱱᱟ
ᱦᱳᱭ ᱦᱳᱭ ᱛᱚᱵᱮ ᱟᱨ ᱢᱤᱫᱴᱟᱝ ᱦᱟᱸᱜ ᱯᱚᱨᱚᱵᱽ ᱦᱚᱸ ᱚᱱᱟ ᱦᱚᱸ ᱢᱮᱱᱟᱜ ᱛᱟᱵᱚᱱ ᱜᱮᱭᱟ ᱚᱱᱮ ᱠᱟᱨᱟᱢ ᱛᱟᱦᱚᱞᱮ ᱚᱱᱟ ᱫᱚ ᱟᱯᱮ ᱥᱮᱫ ᱫᱚ ᱛᱟᱦᱚᱞᱮ ᱪᱮᱫ ᱞᱮᱠᱟ
ᱠᱟᱨᱟᱢ ᱫᱚ ᱦᱮᱸ ᱟᱞᱮᱥᱮᱫ ᱫᱚ ᱠᱟᱨᱟᱢ ᱫᱚᱠᱚ ᱢᱟᱱᱟᱣ ᱜᱮᱭᱟ ᱛᱚᱵᱮ ᱮᱱᱮᱡ ᱥᱮᱨᱮᱧ ᱫᱚ ᱵᱟᱝ ᱯᱩᱡᱟᱹ ᱟᱸᱠᱟᱣ ᱛᱮᱜᱮ ᱵᱤᱥᱤ ᱢᱟᱱᱮ ᱮᱱᱮᱡ ᱥᱮᱨᱮᱧ ᱫᱚ ᱠᱟᱹᱴᱤᱡ ᱠᱚᱢ ᱟᱠᱟᱱᱟ ᱠᱚᱢ ᱟᱠᱟᱱ ᱢᱮᱱᱛᱮᱫᱚ ᱚᱱᱠᱟ ᱠᱩᱲᱤ ᱜᱤᱫᱽᱨᱟᱹ ᱠᱚᱠᱚ ᱟᱹᱫᱷᱤ ᱤᱫᱤ ᱞᱮᱱᱠᱷᱟᱡ ᱫᱚ ᱩᱱᱫᱚ ᱤᱭᱟᱹ ᱦᱚᱸ ᱠᱚᱢᱚᱜᱼᱟ ᱢᱟᱱᱮ ᱠᱟᱨᱢᱟ ᱛᱮᱠᱚ ᱠᱚ ᱠᱚᱢᱚᱜ ᱠᱟᱱᱟ ᱚᱱᱠᱟ ᱚᱱᱠᱟ ᱦᱩᱭᱩᱜ ᱠᱟᱱ ᱛᱟᱞᱮᱭᱟ ᱱᱤᱛᱚᱜ ᱫᱚ ᱟᱨ ᱯᱩᱡᱟᱹ ᱥᱩᱢᱩᱝ ᱜᱮ ᱟᱹᱰᱤ ᱠᱟᱹᱴᱤᱡ ᱠᱟᱹᱴᱤᱡ ᱜᱤᱫᱽᱨᱟᱹ ᱦᱚᱸ ᱢᱟᱱᱮ ᱯᱩᱡᱟᱹ ᱯᱩᱡᱟᱹᱜᱮ ᱟᱹᱰᱤᱠᱚ ᱯᱩᱡᱟᱹᱭᱟ ᱡᱚᱛᱚ ᱦᱚᱲ ᱱᱤᱭᱚᱢ ᱟᱠᱚ ᱠᱚᱨᱟᱣᱟᱠᱚ ᱛᱚ ᱮᱱᱮᱡ ᱥᱮᱨᱮᱧ ᱫᱚ ᱠᱟᱹᱴᱤᱡ ᱠᱚᱢ ᱜᱮᱠᱚ ᱠᱚᱨᱟᱣᱟ ᱟᱨ ᱟᱨᱦᱚᱸ ᱢᱤᱫᱴᱮᱱ ᱧᱮᱞᱚᱜ ᱠᱟᱱ ᱱᱚᱜᱼᱚᱭ ᱠᱟᱨᱟᱢ ᱠᱚᱨᱮ ᱦᱚᱸ ᱮᱴᱟᱜ ᱮᱴᱟᱜ ᱡᱟᱭᱜᱟ ᱨᱮᱫᱚ ᱟᱹᱰᱤ ᱜᱟᱱ ᱜᱮᱠᱚ ᱢᱟᱭᱤᱠ ᱤᱭᱟᱹ ᱰᱤᱡᱮ ᱵᱚᱠᱥ ᱠᱚ ᱟᱹᱜᱩᱭᱟ ᱛᱚᱵᱮ ᱟᱞᱮ ᱱᱚᱣᱟ ᱠᱚᱨᱮᱫ ᱫᱚ ᱠᱟᱨᱟᱢ ᱠᱚᱨᱮ ᱫᱚ ᱰᱤᱡᱮ ᱵᱚᱠᱥ ᱠᱚ ᱵᱟᱭ ᱪᱟᱞᱟᱜᱼᱟ ᱥᱩᱫᱩ ᱢᱟᱭᱤᱠ ᱤᱭᱟᱹ ᱠᱚᱜᱮ ᱛᱩᱢᱫᱟᱹᱜ ᱴᱟᱢᱟᱠᱜᱮ ᱠᱚ ᱠᱚᱨᱟ ᱛᱚᱵᱮ ᱮᱱᱮᱡ ᱦ
ᱦᱳᱭᱛᱳ ᱟᱵᱚᱣᱟᱜ ᱫᱚ ᱚᱱᱟ ᱢᱤᱫ ᱠᱟᱛᱷᱟ ᱛᱮ ᱞᱟᱹᱭ ᱞᱮᱠᱷᱟᱱ ᱫᱚ ᱟᱵᱚᱣᱟᱜ ᱫᱚ ᱛᱩᱢᱫᱟᱜ ᱴᱟᱢᱟᱠ ᱜᱮ ᱠᱟᱱᱟ ᱦᱟᱱᱟ ᱰᱤᱡᱮ ᱵᱚᱠᱥ ᱠᱚᱫᱚ ᱵᱟᱝ ᱠᱟᱱ ᱛᱟᱵᱚᱱᱟ ᱛᱚᱣᱨᱮᱦᱚᱸ ᱱᱤᱛᱚᱜ ᱟᱭᱢᱟ ᱡᱟᱭᱜᱟᱨᱮ ᱚᱱᱠᱟ ᱧᱮᱞᱚᱜ ᱠᱟᱱᱟ ᱢᱟᱱᱟ ᱛᱩᱢ ᱛᱩᱢᱫᱟᱜ ᱴᱟᱢᱟᱠ ᱵᱮᱜᱚᱨ ᱢᱟᱭᱤᱠ ᱠᱚᱦᱚ ᱠᱚ ᱵᱟᱡᱟᱣ ᱵᱟᱲᱟᱭ
ᱦᱳᱭ ᱦᱳᱭ ᱦᱳᱭ
ᱟᱥᱚᱞ ᱫᱚ ᱱᱚᱣᱟ ᱫᱚ ᱠᱚᱫᱚ ᱵᱟᱝ ᱴᱷᱤᱠᱚᱜᱼᱟ
ᱵᱟᱝ ᱵᱟᱝ ᱴᱷᱤᱠᱚᱜ ᱠᱟᱱ ᱜᱮᱭᱟ
ᱦᱮᱸ
ᱠᱤᱱᱛᱩ ᱵᱟᱝ ᱴᱷᱤᱠᱚᱜ ᱠᱟᱱ ᱨᱮᱦᱚᱸ ᱢᱟᱱᱮ ᱱᱤᱛᱚᱜ ᱫᱚ ᱮᱴᱟᱜ ᱦᱚᱲᱟᱜ ᱧᱮᱞ ᱧᱮᱞ ᱛᱮᱵᱚᱱ ᱪᱮᱫᱚᱜ ᱠᱟᱱᱟ ᱮᱴᱟᱜ ᱦᱚᱲᱟᱜ ᱤᱭᱟᱹ ᱤᱭᱟᱹ ᱥᱚᱵ ᱠᱤᱪᱷᱩ ᱡᱮ ᱩᱱᱠᱩ ᱠᱚ ᱚᱱᱠᱟᱭᱮᱫᱟ ᱛᱟᱦᱚᱞᱮ ᱟᱵᱚ ᱦᱚᱸᱵᱚᱱ ᱚᱱᱠᱟᱭᱟ ᱦᱮᱸ ᱵᱟᱝ
ᱦᱳᱭ ᱦᱳᱭ
ᱵᱟᱠᱷᱟᱡ ᱫᱚ ᱦᱮᱸ ᱦᱚᱜᱼᱚᱭ ᱞᱤᱧ ᱢᱮᱱᱫᱟ ᱵᱟᱯᱞᱟ ᱠᱚᱨᱮ ᱢᱟ ᱦᱮᱸᱜᱮ ᱦᱚᱜᱼᱚᱭ ᱞᱤᱧ ᱧᱮᱞᱫᱟ ᱢᱤᱫ ᱵᱟᱨ ᱟᱹᱛᱩᱳ ᱠᱚᱨᱮ ᱡᱮᱢᱚᱱ ᱵᱟᱦᱟᱨᱮ ᱧᱮᱞᱵᱮᱱ ᱥᱮ ᱵᱟᱦᱟ ᱨᱮᱦᱚᱸ ᱢᱟᱱᱮ ᱡᱟᱞᱮ ᱦᱤᱞᱳᱜ ᱫᱚ ᱮᱱ ᱰᱤᱡᱮ ᱵᱚᱠᱥ ᱵᱟᱡᱟᱣ ᱵᱟᱡᱟᱣ ᱛᱮ ᱦᱳᱞᱤ ᱠᱚ ᱠᱷᱮᱞᱟ ᱦᱮᱸ ᱟᱭᱢᱟ ᱜᱚᱴᱟᱝ ᱡᱟᱭᱜᱟ ᱨᱮ ᱧᱮᱞ ᱟᱠᱟᱱᱟ ᱡᱮ ᱜᱚᱜᱚ ᱦᱚᱲ ᱠᱚᱦᱚᱸ ᱡᱮ ᱦᱩᱞᱤ ᱢᱟᱠᱷᱟᱣ ᱠᱟᱛᱮᱫ ᱰᱤᱡᱮ ᱵᱚᱠᱥᱟᱢᱟᱝ ᱨᱮᱠᱚ ᱠᱷᱮᱞ ᱠᱟᱱᱟ
ᱦᱮᱸ ᱦᱮᱸ
ᱦᱮᱸ ᱵᱟᱝ ᱥᱮ ᱱᱚᱜᱼᱚ ᱜᱮ ᱱᱚᱜᱼᱚᱱᱚᱣᱟ ᱡᱤᱱᱤᱥ ᱠᱚᱫᱚ ᱟᱹᱞᱤᱧᱟᱜ ᱦᱤᱥᱟᱹᱵ ᱛᱮᱫᱚᱞᱤᱧ ᱢᱮᱱᱟ ᱱᱚᱣᱟ ᱠᱚᱫᱚ ᱮᱠᱟᱞ ᱜᱮ ᱵᱟᱝ ᱴᱷᱤᱠᱚᱜ ᱠᱟᱱ ᱛᱟᱵᱚᱱᱟ
ᱦᱳᱭ ᱦᱳᱭ ᱮᱠᱫᱚᱢ ᱜᱮ ᱵᱟᱝ
ᱦᱮᱸ ᱟᱫᱚ ᱟᱯᱮ ᱚᱱᱟ ᱠᱚᱨᱮ ᱜᱮ ᱵᱚᱠᱥ ᱠᱚ ᱟᱹᱜᱩ ᱵᱟᱲᱟᱭᱟ ᱥᱮ ᱵᱟᱝ ᱟᱞᱮ ᱱᱚᱣᱟ ᱠᱚᱨᱮᱫ ᱫᱚ ᱟᱞᱮ ᱱᱚᱰᱮ ᱱᱤᱛᱚᱜ ᱟᱫᱚ ᱱᱚᱣᱟ ᱠᱚᱨᱮ ᱫᱚ ᱵᱟᱝ ᱪᱟᱹᱞᱩᱜ ᱠᱟᱱᱟ ᱵᱚᱠᱥ ᱠᱚᱫᱚ
ᱟᱫᱚ ᱟᱞᱮ ᱥᱮᱱ ᱫᱚ ᱦᱟᱸᱜ ᱱᱚᱜᱼᱚᱭ ᱚᱱᱮ ᱵᱤᱱ ᱞᱟᱹᱭ ᱠᱮᱫ ᱵᱟᱦᱟ ᱡᱟᱞᱮ ᱦᱤᱞᱳᱜ ᱚᱱᱟ ᱠᱚᱫᱚ ᱦᱟᱸᱜ ᱵᱟᱹᱱᱩᱜ ᱠᱟᱫᱟ ᱢᱟᱱᱮ ᱚᱱᱟ ᱠᱚ ᱥᱚᱢᱚᱭ ᱫᱚ ᱯᱩᱨᱟᱹ ᱟᱛᱳ ᱨᱮᱱᱟᱜ ᱨᱟᱡᱽᱱᱤᱛ ᱞᱮᱠᱟᱛᱮ ᱚᱱᱟ ᱫᱚ ᱮᱠᱮᱵᱟᱨᱮ ᱵᱚᱱᱫᱚ
ᱦᱮᱸ ᱦᱮᱸ ᱚᱱᱟ ᱫᱚ ᱟᱹᱛᱩ ᱨᱮᱱᱟᱜ ᱦᱤᱥᱟᱹᱵ ᱛᱮᱜᱮ ᱚᱱᱟ ᱠᱚᱫᱚ ᱵᱟᱹᱲᱤᱡᱚᱜᱼᱟ ᱦᱮᱸ ᱵᱟᱝ ᱥᱮ ᱦᱮᱸ
ᱱᱤᱫ ᱫᱷᱟᱨᱤᱛ ᱛᱮ ᱦᱮᱸ ᱚᱱᱮ ᱚᱱᱟ ᱫᱚ ᱦᱟᱸᱜ ᱵᱟᱝᱞᱮ ᱵᱚᱱᱫᱚ ᱫᱟᱲᱮ ᱠᱟᱫᱟ ᱱᱤᱛ ᱫᱷᱟᱹᱨᱤᱡᱛᱮ ᱜᱚᱴᱟ ᱜᱮ ᱪᱟᱞᱟᱜ ᱠᱟᱱ ᱜᱮᱭᱟ ᱵᱟᱯᱞᱟ ᱨᱮ ᱦᱟᱸᱜ ᱚᱱᱮ ᱢᱟᱭᱤᱠ ᱦᱳᱭ ᱦᱳᱭ
ᱦᱮᱸ ᱟᱞᱮ ᱱᱚᱸᱰᱮ ᱫᱚ ᱵᱚᱠᱥ ᱵᱟᱯᱞᱟ ᱨᱮᱫᱚ ᱠᱚ ᱵᱟᱡᱟᱣ ᱜᱮᱭᱟ ᱛᱚᱵᱮ ᱵᱟᱦᱟ ᱥᱚᱦᱨᱟᱭ ᱨᱮᱦᱚᱸ ᱵᱟᱝ ᱥᱮ ᱚᱱᱠᱟ ᱠᱟᱨᱟᱢ ᱠᱚᱨᱮ ᱦᱚᱸ ᱵᱟᱝ ᱛᱚᱵᱮ ᱟᱹᱞᱤᱧᱟᱜ ᱱᱟᱭᱦᱟᱨ ᱥᱮᱫ ᱫᱚ ᱚᱱᱟ ᱡᱚᱛᱚᱜᱮ ᱪᱟᱞᱟᱜᱼᱟ ᱡᱚᱛᱚᱚᱜ ᱜᱮ ᱢᱟᱱᱮ ᱡᱚᱛᱚᱨ ᱨᱮ ᱡᱟᱦᱟᱱᱟᱜ ᱦᱩᱭᱱᱟ ᱢᱟᱱᱮ ᱵᱚᱠᱥ ᱠᱚ ᱟᱹᱜᱩ ᱠᱮᱫᱟ ᱱᱚᱜᱼᱚᱭ ᱡᱮᱢᱚᱱ ᱟᱨᱦᱚᱸ ᱢᱤᱫᱴᱤᱡ ᱵᱚᱠᱥ ᱢᱮᱱᱛᱮᱞᱤᱧ ᱫᱤᱥᱟᱹ ᱠᱮᱫᱟ ᱱᱚᱜᱼᱚᱭ ᱡᱮᱢᱚᱱ ᱵᱤᱫᱩ ᱪᱟᱸᱫᱟᱱ ᱯᱩᱡᱟᱹ ᱦᱩᱭᱩᱜ ᱠᱟᱱ